ᱦᱮᱞᱳ ᱦᱮᱸ ᱡᱚᱦᱟᱨ ᱜᱮ᱾
ᱪᱮᱫ ᱯᱮ ᱪᱮᱠᱟᱭᱮᱫ ᱠᱟᱱᱟ
ᱦᱚᱸᱜᱼᱚᱭ ᱪᱤᱠᱟᱹ ᱦᱚᱸ ᱵᱟᱝ ᱦᱚᱸᱜᱼᱚᱭ ᱫᱩᱲᱩᱵ ᱵᱟᱲᱟ ᱦᱩᱭ ᱟᱠᱟᱱᱟ ᱟᱨ ᱱᱤᱛᱚᱜ ᱟᱢ ᱥᱟᱞᱟᱜ ᱨᱚᱯᱚᱲ ᱦᱩᱭᱩᱜ ᱠᱟᱱᱟ ᱛᱟᱦᱮᱞᱮ ᱚᱲᱟᱜ ᱠᱚᱨᱮ ᱥᱟᱱᱟᱢ ᱠᱚᱜᱮ ᱵᱮᱥ ᱵᱟᱲᱟ ᱜᱮᱛᱚ
ᱦᱮᱸ ᱥᱟᱱᱟᱢ ᱠᱚᱜᱮ ᱵᱮᱥ ᱵᱟᱲᱟᱜ ᱜᱮ ᱢᱮᱱᱟᱜ ᱠᱟᱜ ᱞᱮᱭᱟ᱾
ᱦᱸ ᱦᱮᱸ ᱟᱞᱮ ᱦᱚᱸ ᱥᱟᱱᱟᱢ ᱠᱚ ᱵᱮᱥ ᱵᱟᱲᱟᱜᱮ ᱦᱮᱸ ᱛᱟᱞᱮ ᱚᱱᱛᱮ ᱟᱯᱮ ᱥᱮᱫ ᱫᱟᱜ ᱡᱟᱹᱲᱤ ᱫᱚ ᱚᱠᱟᱞᱮᱠᱟ
ᱟᱞᱮ ᱥᱮᱫ ᱛᱮᱦᱮᱧ ᱫᱚ ᱫᱟᱜ ᱫᱚ ᱡᱟᱹᱲᱤ ᱞᱮᱠᱟᱱ ᱜᱮᱭᱟ᱾ ᱦᱚᱞᱟ ᱢᱟᱦᱫᱷᱮᱨ ᱠᱚᱫᱚ ᱵᱟᱭ ᱫᱟᱜ ᱟᱫ ᱞᱮᱭᱟ ᱟᱫᱚ ᱛᱤᱦᱮᱧ ᱫᱚ ᱛᱟᱣ ᱦᱚᱸ ᱱᱟᱥᱮ ᱵᱚᱦᱩᱫ ᱫᱚᱭ ᱫᱟᱜ ᱟᱜᱼᱟ ᱞᱟᱹᱭ ᱜᱮᱭᱟ
ᱦᱮᱸ ᱱᱚᱛᱮ ᱟᱞᱮᱥᱮᱫ ᱢᱟ ᱫᱟᱜ ᱡᱟᱹᱲᱤ ᱢᱟ ᱞᱟᱜᱟᱛᱟᱨ ᱵᱟᱨᱯᱮ ᱫᱤᱱ ᱠᱷᱚᱱ ᱦᱩᱭᱩᱜ ᱠᱟᱱᱟ ᱠᱟᱱᱟ ᱟᱨ ᱱᱤᱛᱚᱜ ᱦᱚᱸ ᱠᱚᱢ ᱠᱚᱢ ᱛᱷᱚᱲᱟ ᱛᱷᱚᱲᱟ ᱡᱚᱨᱚᱜ ᱠᱟᱱ ᱜᱮᱭᱟ ᱱᱤᱛᱚᱜ ᱦᱚᱸ
ᱱᱚᱱᱛᱮ ᱦᱚᱸ ᱛᱮᱦᱮᱧ ᱫᱚᱭ ᱫᱟᱜ ᱟᱞᱮᱠᱟᱱ ᱜᱮᱭᱟ᱾ ᱥᱤ ᱵᱚᱦᱩᱛᱚ ᱟᱨᱠᱷᱟᱱ ᱢᱟ ᱵᱟᱭ ᱫᱟᱜ ᱟᱞᱮ ᱠᱟᱱ ᱛᱟᱦᱮ ᱱᱚᱜᱼᱚ ᱟᱭ
ᱦᱩᱸ ᱛᱟᱦᱮᱞᱮ ᱦᱩᱲᱩ ᱠᱚᱫᱚᱯᱮ ᱨᱚᱦᱚᱭ ᱠᱮᱜᱼᱟ ᱥᱮ ᱟᱹᱣᱨᱤ
ᱟᱹᱣᱨᱤ ᱞᱮ ᱨᱚᱦᱚᱭᱟ ᱫᱟᱜ ᱜᱮᱞᱮ ᱛᱟᱺᱜᱤ ᱠᱟᱜᱼᱟ᱾
ᱚ ᱦᱮ
ᱠᱷᱟᱹᱞᱤ ᱞᱮ ᱮᱨ ᱵᱟᱲᱟᱣ ᱠᱟᱜ-ᱟ ᱞᱮ ᱾
ᱦ
ᱟᱨ ᱟᱯᱮ ᱚᱱᱛᱮ ᱫᱚ ᱦᱩᱭᱱᱟ ᱥᱮ ᱵᱟᱝ ᱛᱚᱵᱮ
ᱟᱞᱮ ᱦᱚᱸ ᱛᱚᱞᱟ ᱠᱚᱫᱚᱞᱮ ᱞᱟᱦᱟ ᱧᱚᱜ ᱠᱚᱞᱮ ᱮᱨᱫᱚ ᱮᱨ ᱠᱟᱫ ᱛᱟᱦᱮᱸᱜ ᱜᱮ ᱟᱫᱚ ᱡᱟᱦᱟᱸ ᱠᱚ ᱠᱟᱹᱴᱤᱡ ᱞᱟᱹᱴᱩ ᱠᱚ ᱧᱚᱜ ᱦᱟᱨᱟ ᱟᱠᱛᱮ ᱚᱱᱟ ᱠᱚᱫᱚ ᱢᱤᱫᱵᱟᱨ ᱨᱚᱦᱚᱭ ᱠᱚᱫᱚᱞᱮ ᱨᱚᱦᱚᱭᱮᱫ ᱜᱮᱭᱟ᱾ ᱟ ᱟᱞᱮᱥᱮᱫ ᱫᱟᱜ ᱦᱚᱸ ᱫᱟᱜ ᱧᱚᱜ ᱠᱮᱫ ᱜᱮᱭᱟ
ᱟᱯᱮ ᱠᱟᱱᱟᱭ ᱥᱮ ᱚᱱᱟᱛᱮ ᱟᱞᱮᱥᱮᱫ ᱢᱟ ᱫᱟᱜ ᱜᱮ ᱪᱚ ᱵᱟᱭ ᱫᱟᱜ ᱟᱞᱮ ᱠᱟᱱ
ᱦᱮᱸ ᱱᱚ ᱛᱮ ᱫᱚ ᱫᱟᱜ ᱧᱚᱜ ᱮ ᱜᱮᱭᱟᱭ
ᱛᱚᱵᱮ ᱟᱯᱮ ᱚᱱᱛᱮ ᱫᱚ ᱢᱚᱴᱚᱨ ᱠᱚᱫᱚ ᱢᱮᱱᱟᱜ ᱟᱥᱮ ᱵᱟᱝ᱾
ᱚᱸ ᱵᱟᱝ ᱚᱞᱮ ᱫᱚ ᱫᱟᱜ ᱵᱟᱠᱷᱨᱟ ᱛᱮᱱᱟᱜ ᱢᱚᱴᱚᱨ ᱠᱚᱫᱚ ᱵᱟᱞᱮ ᱧᱟᱢ ᱜᱮᱭᱟ ᱾ ᱛᱚ ᱠᱮᱱᱮᱞ ᱫᱟᱜ ᱠᱚ ᱦᱤᱡᱩᱜ ᱜᱮᱭᱟ ᱾ ᱦᱮ ᱠᱮᱱᱮᱞ ᱫᱟᱜ ᱯᱩᱱ ᱢᱚᱬᱮ ᱪᱷᱚᱴ ᱞᱮ ᱧᱟᱢ ᱜᱮᱭᱟ ᱠᱮᱱᱮᱞ ᱫᱟᱜ ᱠᱚ ᱥᱩᱨ ᱨᱮ, ᱰᱮᱢ ᱠᱚ ᱢᱮᱱᱟᱜ-ᱟ ᱾ ᱟᱫᱚ ᱚᱱᱟ ᱰᱮᱢ ᱨᱮᱱᱟᱜ ᱫᱟᱜ ᱠᱚ ᱛᱚ ᱦᱤᱡᱩᱜ ᱧᱟᱢ ᱜᱮᱭᱟᱞᱮ ᱾
ᱟᱞᱮ ᱱᱚᱛᱮ ᱫᱚ ᱢᱚᱴᱚᱨ ᱫᱟᱜ ᱛᱮ ᱤᱭᱟᱹ ᱵᱟᱲᱟᱭ ᱦᱩᱭᱩᱜᱚᱜ ᱠᱟᱱᱟ ᱾
ᱚ ᱚ ᱛᱟᱦᱚᱞᱮ ᱚᱱᱛᱮ ᱟᱯᱮ ᱚᱱᱠᱟᱱ ᱡᱟᱦᱟᱱ ᱯᱟᱛᱟ? ᱠᱚ ᱥᱮ ᱡᱟᱦᱟᱸ ᱚᱱᱠᱟ ᱯᱚᱨᱚᱵᱽ ᱠᱚᱫᱚ ᱦᱩᱭᱩᱜ ᱜᱮᱭᱟ ᱥᱮ ᱵᱟᱝ?
ᱦᱩᱭᱩᱜ ᱜᱮᱭᱟ ᱱᱚᱛᱮ ᱫᱚ ᱯᱚᱨᱚᱵᱽ ᱠᱚᱫᱚ ᱾
ᱦᱩᱸ ᱚᱱᱠᱟ ᱪᱮᱫ ᱯᱚᱨᱚᱵᱽ ᱠᱚ ᱦᱩᱭᱩᱜ ᱜᱮᱭᱟ?
ᱱᱚᱛᱮ ᱢᱟ ᱠᱚ ᱢᱮᱛᱟᱣᱟᱜ ᱵᱚᱞᱮ ᱡᱚᱲᱦᱟ ᱢᱮᱞᱟ ᱾ ᱡᱮᱴᱟ ᱫᱚ ᱚᱠᱴᱚᱵᱚᱨ ᱢᱟᱦᱤᱱᱟᱹ ᱨᱮ ᱦᱩᱭᱩᱜᱚᱜ ᱠᱟᱱᱟ ᱾
ᱦᱮᱸ ᱚᱱᱟ ᱫᱚ ᱟᱵᱚ ᱚᱱᱮ ᱡᱟᱹᱥᱛᱤ ᱥᱟᱱᱛᱟᱲ, ᱠᱚ ᱦᱤᱡᱩᱜ ᱜᱮᱭᱟ ᱥᱮ ᱟᱨᱦᱚ ᱮᱴᱟᱜ ᱠᱚᱦᱚᱸ ᱠᱚ ᱦᱤᱡᱩᱜ ᱜᱮᱭᱟ ᱠᱚ?
ᱟᱵᱚ ᱥᱟᱱᱛᱟᱲ ᱠᱚᱜᱮ ᱡᱟᱹᱥᱛᱤ ᱫᱚᱠᱚ ᱛᱟᱦᱮᱱᱚᱜ ᱠᱟᱱᱟ ᱚᱱᱟ ᱨᱮᱫᱚ ᱾
ᱦᱮᱸ
ᱟᱨ ᱮᱴᱟᱜ ᱠᱚᱦᱚᱸ ᱠᱚ ᱛᱟᱦᱮᱱ ᱠᱟᱱᱟ, ᱩᱱᱠᱩ ᱫᱚ ᱟᱹᱰᱤ ᱠᱚᱢ ᱜᱮᱠᱚ ᱛᱟᱦᱮᱱᱚᱜ ᱠᱟᱱᱟ ᱾
ᱚᱸ- ᱟᱞᱮ ᱦᱚ ᱤᱧ ᱦᱚᱸ ᱦᱚᱞᱟ ᱢᱟᱫᱷᱮᱨ ᱨᱮ ᱢᱤᱫᱴᱟᱝ ᱡᱟᱭᱜᱟ ᱪᱟᱞᱟᱣ ᱦᱩᱭ ᱞᱮᱱᱟ ᱡᱷᱟᱲᱠᱷᱚᱸᱰ ᱥᱮᱫ ᱚᱸᱰᱮ, ᱚᱸᱰᱮ ᱧᱮᱞ ᱦᱩᱭᱱᱟ ᱵᱟᱝ ᱵᱩᱨᱩ ᱵᱚᱸᱜᱟ ᱦᱳᱭᱱᱟ ᱾ ᱚᱸᱰᱮ ᱦᱚᱸ ᱧᱮᱞ ᱟᱹᱜᱩ ᱠᱤᱟᱹᱧ ᱢᱚᱸᱪᱜᱮ ᱾ ᱟᱸᱡᱚᱢ ᱠᱟᱜ ᱦᱩᱞ ᱢᱟᱦᱟ ᱫᱚ ᱵᱟᱝ ᱵᱩᱨᱩ ᱵᱚᱸᱜᱟ,
ᱚ
ᱵᱩᱨᱩ ᱵᱚᱸᱜᱟ ᱟᱸᱡᱚᱢ ᱠᱟᱜᱟᱢ ᱥᱮ?
ᱱᱚᱛᱮ ᱢᱟ ᱵᱟᱝ ᱦᱩᱭ ᱵᱟᱲᱟᱜ ᱠᱟᱱ ᱵᱟᱹᱧ ᱟᱸᱡᱚᱢ ᱵᱟᱲᱟᱣ ᱠᱟᱫᱟ ᱾
ᱚ ᱚᱱᱟ ᱫᱚ ᱚᱱᱟ ᱡᱷᱟᱲᱠᱷᱚᱱᱰ ᱥᱮᱫ ᱦᱩᱭᱩᱜ ᱜᱮᱭᱟ᱾ ᱛᱟᱦᱚᱞᱮ ᱟᱢᱫᱚ ᱚᱠᱟ ᱥᱮᱫ ᱚᱠᱟ ᱥᱮᱫ ᱮᱢ ᱯᱟᱲᱟᱜ ᱠᱟᱱᱟ?
ᱤᱧ ᱫᱚ ᱩᱛᱛᱚᱨ ᱫᱤᱱᱟᱡᱯᱩᱨ ᱥᱮᱱᱤᱧ ᱯᱟᱲᱟᱜᱟᱜ ᱠᱟᱱᱟ ᱾
ᱚ ᱩᱛᱛᱚᱨ ᱫᱤᱱᱟᱡᱽᱯᱩᱨ ᱾
ᱦᱮᱸ ᱩᱛᱛᱚᱨ ᱫᱤᱱᱟᱡᱽᱯᱩᱨ ᱾ ᱟᱞᱮ ᱱᱚᱛᱮ ᱢᱟ ᱚᱱᱟ ᱠᱚᱢᱟ ᱵᱟᱝ ᱦᱩᱭ ᱵᱟᱲᱟᱜ ᱠᱟᱱ, ᱤᱭᱟᱹᱛᱮ ᱵᱟᱹᱧ ᱟᱸᱡᱚᱢ ᱵᱟᱲᱟᱣ ᱠᱟᱫᱟ ᱾
ᱚ ᱦᱮᱸ ᱦᱮᱸ ᱛᱚ ᱚᱱᱟ ᱫᱚ ᱡᱷᱟᱲᱠᱷᱚᱸᱰ ᱥᱮᱫ ᱦᱩᱭᱩᱜ ᱜᱮᱭᱟ ᱾ ᱛᱚ ᱡᱷᱟᱲᱠᱷᱚᱸᱰ ᱪᱟᱞᱟᱣ ᱦᱩᱭ ᱞᱮᱱᱟ ᱾ ᱦᱩᱸ ᱟᱫᱚ ᱚᱸᱰᱮ ᱫᱚ ᱵᱩᱨᱩ ᱨᱮᱠᱚ ᱵᱚᱸᱜᱟᱜ ᱟᱠᱚ ᱚᱱᱟ ᱯᱟᱦᱟᱲ ᱪᱮᱛᱟᱱ ᱨᱮᱜᱮ ᱾ ᱟᱫᱚ ᱠᱚ ᱞᱟᱹᱭᱟᱠᱚ ᱵᱟᱝᱢᱟ ᱚᱱᱟ ᱵᱚᱸᱜᱟ ᱫᱟᱨᱟᱭ ᱛᱮᱜᱮ ᱛᱟᱞᱟ ᱛᱮᱜᱮ ᱫᱟᱜ ᱡᱟᱹᱲᱤ ᱠᱚᱫᱚ ᱮᱦᱚᱵᱚᱜ-ᱟ ᱟᱨᱠᱤ ᱾ ᱢᱟᱱᱮ ᱪᱟᱥᱵᱟᱥ ᱥᱟᱞᱟᱜ ᱟᱹᱰᱤᱴᱟ ᱨᱤᱞᱮᱴᱮᱰ ᱢᱮᱱᱟᱜ-ᱟ ᱟᱨ ᱚᱸᱰᱮᱱ ᱠᱚ ᱟᱨ ᱚᱱᱟ ᱯᱟᱥᱮ ᱨᱮᱜᱮ ᱢᱤᱫᱴᱟᱝ ᱟᱛᱳ ᱢᱮᱱᱟᱜ-ᱟ ᱵᱟᱲᱟ ᱜᱷᱟᱴ ᱵᱚᱞᱮ, ᱟᱨ ᱚᱸᱰᱮ ᱫᱚ ᱢᱤᱫᱴᱟᱝ ᱟᱵᱚ ᱥᱟᱱᱛᱟᱲᱟᱜ ᱜᱮ ᱢᱤᱫᱴᱟᱝ ᱞᱟᱠᱪᱟᱨ ᱨᱮᱱᱟᱜ ᱮᱱᱮᱡ ᱥᱮᱨᱮᱧ ᱠᱚ ᱦᱩᱭᱩᱜ ᱜᱮᱭᱟ
ᱦᱮᱸ
ᱦᱮᱸ
ᱟᱫᱚ ᱛᱚᱵᱮ ᱟᱹᱰᱤ ᱢᱚᱸᱡᱽ ᱜᱤ ᱦᱩᱭ ᱵᱟᱲᱟᱭᱱᱟ ᱚᱱᱟ ᱠᱚᱫᱚ?
ᱦᱮᱸ ᱢᱚᱸᱡᱽ ᱜᱮ ᱦᱩᱭ ᱵᱟᱲᱟᱭ ᱱᱟ ᱟᱹᱰᱤ ᱥᱟᱺᱜᱤᱧ ᱥᱮᱫ ᱾
ᱠᱟᱱ ᱜᱮᱭᱟ ᱠᱚ,
ᱦᱮᱸ ᱟᱹᱰᱤ ᱥᱟᱺᱜᱤᱧ ᱥᱟᱺᱜᱤᱧ ᱦᱚᱲ ᱠᱚ ᱦᱮᱡ ᱞᱮᱱᱟ ᱠᱚ ᱾
ᱦᱮᱸ
ᱯᱩᱱᱭᱟ ᱢᱚᱬᱮ ᱜᱚᱴᱟᱝ ᱯᱩᱱᱭᱟ ᱢᱚᱬᱮ ᱜᱚᱴᱟᱝ ᱦᱚᱱᱚᱛ ᱨᱮᱱ ᱦᱚᱲ ᱠᱚᱠᱚ ᱦᱮᱡ ᱞᱮᱱᱟ ᱥᱮ ᱚᱱᱟ ᱠᱷᱚᱱ ᱦᱚᱸ ᱡᱟᱹᱥᱛᱤ ᱦᱳᱭᱳᱜ-ᱟ ᱾
ᱩᱱᱟᱹᱜ ᱥᱟᱺᱜᱤᱧ ᱥᱟᱺᱜᱤᱧ ᱠᱷᱚᱱ ᱟᱞᱮ ᱫᱚ ᱵᱟᱸᱠᱩᱲᱟ ᱦᱚᱱᱚᱛ ᱞᱮ ᱯᱟᱲᱟᱜ ᱠᱟᱱᱟ ᱟᱞᱮ ᱫᱚ ᱵᱟᱸᱠᱩᱲᱟ ᱠᱷᱚᱱ ᱞᱮ ᱪᱟᱞᱟᱣ ᱞᱮᱱᱟ ᱡᱷᱟᱲᱜᱨᱟᱢ ᱟᱫᱚ ᱚᱱᱟ ᱡᱷᱟᱲ ᱜᱨᱟᱢ ᱫᱚ ᱵᱟᱝ ᱠᱟᱱᱟ ᱡᱷᱟᱲᱠᱷᱚᱸᱰ ᱫᱚ ᱤᱭᱟᱹ ᱯᱟᱲᱟᱜ ᱠᱟᱱᱟ ᱮᱴᱟᱜ ᱮᱥᱴᱮᱴ ᱯᱟᱲᱟᱜ ᱠᱟᱱᱟ
ᱦᱩ
ᱟᱞᱮ ᱫᱚ ᱩᱸ ᱤᱭᱟᱹ ᱠᱟᱱᱟᱞᱮ ᱳᱭᱮᱥᱴ ᱵᱮᱝᱜᱚᱞ ᱯᱟᱲᱟᱜ ᱠᱟᱱᱟ
ᱦᱮᱸ ᱦᱮᱸ
ᱮᱫᱸ ᱛᱟᱦᱞᱮ ᱡᱚᱢ ᱵᱟᱲᱟ ᱠᱚᱫᱚ ᱦᱩᱭ ᱱᱟᱥᱮ ᱟᱹᱣᱨᱤ
ᱡᱚᱢ ᱵᱟᱲᱟ ᱠᱚᱫᱚ ᱦᱩᱭ ᱱᱟ ᱢᱤᱫ ᱜᱷᱟᱹᱲᱤ ᱞᱟᱦᱟ ᱜᱮ ᱡᱚᱢ ᱵᱟᱲᱟ ᱠᱟ ᱞᱮ ᱫᱩᱲᱩᱵ ᱵᱟᱲᱟᱣ ᱠᱟᱱᱟ ᱱᱤᱝᱠᱟ ᱱᱟᱥᱮ ᱱᱟᱥᱮ ᱫᱟᱜ ᱟᱞᱮ ᱠᱟᱱᱟ ᱱᱤᱝᱠᱟ ᱱᱟᱥᱮ ᱠᱟᱹᱴᱤᱡ ᱫᱟᱜ ᱨᱮᱫᱚ ᱠᱟᱹᱢᱤ ᱦᱚᱸ ᱵᱟᱝ ᱦᱩᱭᱩᱜᱚᱜ ᱠᱟᱱ ᱛᱟᱞᱮᱭᱟ
ᱦᱩᱸ ᱦᱩᱸ ᱱᱚᱝᱠᱟ ᱫᱟᱜ ᱫᱟᱜ ᱨᱮᱫᱚ ᱠᱟᱹᱢᱤ ᱦᱚᱸ ᱵᱟᱝ ᱦᱩᱭᱩᱜ-ᱟ ᱪᱤᱠᱟᱹ ᱛᱮᱫᱚᱢ ᱠᱟᱹᱢᱤᱭᱟ ᱵᱟᱝ ᱦᱩᱸ
ᱦᱮᱸ ᱚᱱᱟ ᱛᱚ ᱚᱲᱟᱜ ᱠᱚᱨᱮ ᱜᱮ ᱢᱮᱱᱟᱜ ᱵᱟᱲᱟ ᱞᱮᱭᱟ
ᱛᱚᱵᱮ ᱟᱨ ᱱᱤᱛᱚᱜ ᱠᱚᱫᱚ ᱪᱮᱫ ᱠᱚᱯᱮ ᱪᱟᱥ ᱯᱮ ᱞᱟᱜᱟᱣ ᱵᱟᱲᱟ ᱠᱟᱜᱼᱟ ᱥᱮ ᱵᱟᱝ ᱟ
ᱦᱮ ᱦᱮᱸ ᱦᱳᱲᱳ ᱠᱚᱫᱚ ᱴᱩᱠ ᱴᱟᱠ ᱦᱳᱭ ᱨᱚᱦᱚᱭ ᱵᱟᱲᱟ ᱦᱩᱭᱩᱜ ᱠᱟᱱᱟ ᱟᱫᱚ ᱚᱱᱟ ᱥᱟᱶᱛᱮ ᱡᱟᱦᱟᱸ ᱜᱷᱩᱴᱩ ᱠᱚᱨᱮ ᱢᱮᱱᱟᱜᱼᱟ ᱟᱫᱚ ᱚᱱᱟ ᱠᱚᱨᱮ ᱠᱟᱹᱴᱤᱡ ᱥᱚᱵᱡᱤ ᱠᱚ ᱨᱚᱦᱚᱭ ᱵᱟᱲᱟ ᱦᱩᱭᱩᱜ ᱠᱟᱱᱟ ᱠᱚᱸᱰᱷᱟ ᱠᱚ ᱚᱱᱟ ᱠᱚ ᱨᱚᱦᱚᱭ ᱵᱟᱲᱟ ᱦᱩᱭᱩᱜ ᱠᱟᱱᱟ ᱚᱱᱛᱮ ᱟᱯᱮ ᱥᱚᱵᱡᱤ ᱠᱚ ᱦᱩᱭᱩᱜ ᱜᱮᱭᱟ
ᱦᱩᱭᱩᱜ ᱜᱮᱭᱟ ᱱᱚᱛᱮ ᱢᱟ
ᱚ
ᱱᱚᱛᱮ ᱫᱚ ᱡᱟᱸᱦᱟᱱ ᱥᱚᱵᱡᱤ ᱜᱮᱢ ᱞᱟᱜᱟᱣ ᱠᱷᱟᱡ ᱫᱚ ᱦᱩᱭᱩᱜ ᱜᱮᱭᱟ ᱟᱞᱮ ᱦᱚᱞᱮ ᱞᱟᱜᱟᱣ ᱛᱟ ᱜᱷᱟᱸᱜᱽᱨᱟ ᱠᱚ ᱠᱚᱨᱞᱟ ᱠᱚ ᱢᱮᱱᱟᱜᱼᱟ ᱱᱚᱰᱮ ᱦᱚᱛᱚᱫ ᱠᱚ ᱢᱮᱱᱟᱜ ᱠᱟᱫᱟ
ᱦᱮᱸ
ᱨᱟᱦᱮᱲ ᱫᱟᱨᱮ ᱠᱚᱞᱮ ᱞᱟᱜᱟᱣ ᱵᱟᱲᱟ ᱠᱟᱫᱟ ᱞᱮ
ᱦᱩᱸ
ᱟᱭᱢᱟ ᱜᱟᱱ ᱫᱟᱨᱮ ᱠᱚᱢᱟ ᱞᱮ ᱞᱟᱜᱟᱣ ᱠᱟᱜ ᱜᱮ ᱢᱟᱹᱨᱤᱪ ᱠᱚᱦᱚᱸ ᱜᱩᱣᱟᱹ ᱠᱚ ᱮᱢᱚᱱ ᱠᱤ ᱱᱟᱲᱠᱮᱞ ᱫᱟᱨᱮ ᱠᱚ ᱢᱮᱱᱟᱜ ᱟᱠᱟᱫ ᱛᱟᱞᱮᱭᱟ ᱠᱤᱱᱛᱩ ᱩᱞ ᱫᱟᱨᱮ ᱠᱚᱫᱚ ᱵᱟᱹᱱᱩᱜ ᱛᱟᱞᱮᱭᱟ
ᱩᱸ ᱟᱞᱮ ᱦᱚᱸ ᱱᱤᱛᱚᱜ ᱫᱚ ᱚᱱᱮ ᱚᱱᱠᱟ ᱛᱤ ᱪᱟᱥ ᱠᱷᱮᱛ ᱨᱮ ᱞᱮᱭ ᱦᱩᱭᱩᱜᱼᱟ ᱡᱟᱦᱟᱸ ᱚᱱᱟᱛᱮ ᱱᱤᱛᱚᱜ ᱫᱚ ᱦᱳᱲᱳ ᱥᱟᱶᱛᱮ ᱠᱚᱸᱰᱷᱟ ᱡᱟᱹᱥᱛᱤ ᱠᱟᱭᱛᱮ ᱵᱤᱥᱤ ᱦᱳᱭᱳᱜ ᱜᱮᱭᱟ
ᱦᱩᱸ
ᱟᱞᱮ ᱦᱚᱸ ᱞᱟᱜᱟᱣ ᱫᱚᱞᱮ ᱞᱟᱜᱟᱣ ᱠᱟᱜ-ᱟ ᱟᱫᱚ ᱵᱟᱦᱟᱜ ᱠᱟᱱᱟ ᱞᱮᱠᱤᱱ ᱡᱚ ᱫᱚ ᱵᱟᱝ ᱥᱟᱵᱚᱜᱚᱜ ᱠᱟᱱᱟ ᱚᱱᱟ ᱨᱮᱭᱟᱜ ᱫᱚ᱾
ᱚ, ᱦᱩᱸ ᱟᱨ ᱱᱚᱱᱛᱮ ᱵᱟᱨ ᱯᱮ ᱫᱤᱱ ᱫᱚ ᱜᱚᱴᱟ ᱞᱟᱜᱟᱛᱟᱨ ᱜᱮ ᱫᱟᱜ ᱡᱟᱹᱲᱤ ᱠᱮᱜᱼ ᱟᱭ ᱟᱫᱚ ᱱᱤᱛᱚᱜ ᱫᱟᱨᱮ ᱠᱚᱫᱚ ᱡᱷᱩᱢᱟᱹᱜ ᱠᱟᱱᱟ ᱱᱟᱦᱟᱜ᱾ ᱵᱟᱝ ᱥᱤᱛᱩᱝ ᱠᱷᱟᱹᱛᱤᱨ᱾
ᱱᱚᱛᱮ ᱫᱚ ᱠᱟᱡᱟᱠ ᱜᱮᱭ ᱥᱤᱛᱩᱝ ᱠᱟᱜ ᱞᱮᱭᱟᱭ ᱟᱫᱚ ᱛᱮᱦᱤᱧ ᱫᱚ ᱚᱱᱠᱟ ᱩᱱᱟᱹᱜ ᱵᱟᱭ ᱥᱤᱛᱩᱝ ᱠᱟᱫᱟᱭ ᱫᱟᱜ ᱮᱜ ᱠᱟᱱᱟᱭ ᱛᱮᱦᱤᱧ ᱫᱚ ᱟᱨ ᱢᱚᱸᱡᱽ ᱜᱮ ᱛᱤᱦᱤᱧ ᱫᱚᱭ ᱦᱚᱭ ᱧᱚᱜ ᱮ ᱠᱟᱱᱟᱭ ᱟᱨ ᱵᱟᱠᱷᱟᱡ ᱫᱚ ᱟᱹᱰᱤ ᱜᱚᱨᱚᱢ ᱪᱟᱞᱟᱜ ᱠᱟᱱᱟ ᱟᱞᱮ ᱥᱮᱫ ᱫᱚ ᱱᱚᱛᱮ ᱫᱚ
ᱚᱻ ᱟᱨ ᱱᱚᱛᱮ ᱫᱚ ᱟᱫᱚ ᱟᱥᱛᱮ ᱟᱥᱛᱮ ᱫᱟᱜ ᱡᱟᱹᱲᱤ ᱠᱚᱫᱚ ᱟᱞᱮ ᱫᱚ ᱯᱨᱟᱭ ᱵᱷᱟᱜᱮ ᱜᱮ ᱫᱟᱜ ᱡᱟᱹᱲᱤ ᱟᱞᱮ ᱠᱟᱱᱟᱭ ᱠᱤᱱᱛᱩ ᱞᱟᱜᱟᱛᱟᱨ ᱯᱮ ᱯᱩᱱ ᱫᱤᱱ ᱦᱩᱭᱩᱜ ᱠᱟᱱᱟ ᱡᱮ ᱞᱟᱜᱟᱛᱟᱨ ᱫᱟᱜ ᱮᱜ ᱟᱭ
ᱫᱤᱱ ᱨᱮᱦᱚᱸ ᱢᱤᱫ ᱜᱷᱟᱹᱲᱤ ᱞᱟᱹᱜᱤᱫ ᱛᱮᱦᱚᱸ ᱵᱟᱝ ᱛᱷᱤᱨᱚᱜᱚᱜ ᱠᱟᱱᱟ
ᱦᱮᱸ ᱚᱱᱠᱟ ᱢᱤᱫ ᱜᱷᱟᱹᱲᱤ ᱫᱚ ᱚᱱᱠᱟ ᱫᱚᱭ ᱛᱷᱤᱨᱚᱜ ᱠᱟᱱᱟᱭ ᱛᱷᱤᱨᱚᱜ ᱞᱟᱹᱜᱤᱜ ᱠᱟᱱᱟᱭ ᱟᱨᱦᱚᱸ ᱚᱱᱠᱟ ᱫᱟᱜᱮᱜ ᱟᱭ ᱩᱸ
ᱟᱫᱚ ᱱᱤᱛᱚ ᱫᱚ ᱫᱟᱜ ᱦᱚᱸ ᱫᱚᱨᱠᱟᱨ ᱜᱮᱭᱟ ᱥᱮ ᱱᱟᱥᱮ ᱱᱟᱥᱮ ᱫᱟᱜ ᱛᱮᱦᱚᱸ ᱦᱩᱲᱩ ᱞᱟᱹᱜᱤᱫ ᱫᱚ ᱢᱚᱸᱡᱽ ᱜᱮᱭᱟ
ᱦᱮᱸ ᱦᱮᱸ ᱱᱤᱛᱚᱜ ᱫᱚ ᱱᱤᱛᱚᱜ ᱫᱚ ᱱᱟᱥᱮ ᱱᱟᱜ ᱫᱟᱜ ᱛᱮᱦᱚᱸ ᱦᱩᱭᱩᱜ ᱜᱮᱭᱟ ᱦᱩᱸ, ᱟᱨ ᱛᱟᱦᱞᱮ ᱚᱱᱛᱮ ᱟᱯᱮ ᱚᱱᱛᱮ ᱫᱚ ᱵᱤᱨ ᱵᱩᱨᱩ ᱠᱚᱫᱚ ᱢᱮᱱᱟᱜ ᱜᱮᱭᱟ ᱥᱮ ᱵᱟᱝ᱾
ᱟᱞᱮ ᱱᱚᱛᱮ ᱫᱚ ᱵᱤᱨ ᱠᱚᱫᱚ ᱵᱟᱹᱱᱩᱜ ᱠᱟᱫᱟ᱾
ᱚ ᱚ ᱛᱟᱦᱚᱞᱮ᱾ ᱱᱚᱝᱠᱟ ᱵᱤᱨ ᱠᱚᱫᱚ ᱵᱟᱹᱱᱩᱜᱼᱟ ᱡᱮ ᱳᱫ ᱯᱩᱴᱠᱟᱹ ᱧᱟᱢᱚᱜ ᱞᱮᱠᱟ᱾
ᱵᱟᱹᱱᱩᱜᱼᱟ ᱚᱝᱠᱟ ᱫᱚ᱾
ᱚᱱᱠᱟ ᱫᱚ ᱵᱟᱹᱱᱩᱜᱼᱟ ᱞᱮᱠᱤᱱ ᱤᱭᱟᱹ ᱠᱟᱱᱟ ᱥᱮ ᱱᱤᱛᱮᱫ ᱫᱚ ᱵᱟᱜᱟᱱ ᱠᱟᱱᱟ ᱟᱫᱚ ᱵᱟᱜᱟᱱ ᱨᱮᱫᱚ ᱤᱭᱟᱹ ᱚᱱᱟ ᱢᱟᱜ ᱤᱭᱟᱹ ᱫᱟᱨᱮ ᱨᱮᱭᱟᱜ ᱩᱫ ᱫᱚ ᱧᱟᱢᱚᱜ ᱜᱮᱭᱟ ᱠᱟᱴ ᱩᱫ ᱠᱚ ᱢᱮᱛᱟᱜ ᱠᱟᱱᱟ ᱱᱚᱛᱮ ᱫᱚ᱾
ᱦᱸ ᱠᱟᱴ ᱩᱴ ᱠᱚ ᱡᱚᱢ ᱜᱮᱭᱟ ᱜᱚ
ᱦᱮᱸ ᱡᱚᱢ ᱜᱮᱭᱟ ᱠᱚ᱾
ᱟᱪᱪᱷᱟ ᱚᱱᱟ ᱫᱚ ᱪᱮᱫᱠᱟ ᱞᱮᱠᱟ ᱯᱨᱚᱥᱮᱥᱛᱮ ᱠᱚ ᱤᱭᱟᱹ ᱤᱥᱤᱱ ᱜᱮᱭᱟ ᱜᱚ᱾
ᱡᱮᱢᱚᱱ ᱠᱤ ᱡᱭᱮᱥᱮ ᱟᱢ ᱩᱵ ᱵᱚᱱ ᱤᱥᱤᱱ ᱵᱟᱲᱟᱭᱫᱟ ᱚᱱᱮ ᱵᱩᱥᱩᱵ ᱩᱫ ᱠᱩᱵᱚᱱ ᱤᱭᱟᱹᱭᱮᱫᱟ᱾
ᱦᱮᱸ
ᱟᱨ ᱚᱝᱠᱟ ᱜᱮ ᱱᱟ ᱦᱚᱠᱚ ᱤᱥᱤᱱᱟ ᱾
ᱟᱫᱚ ᱚᱱᱟ ᱫᱚ ᱚᱠᱟ ᱞᱮᱠᱟ ᱥᱮᱵᱮᱞᱟ ᱚ ᱵᱟᱠᱷᱟᱱ ᱫᱟᱨᱮ ᱨᱮᱱᱟᱜ ᱳᱫ ᱠᱚᱫᱚ ᱱᱤᱭᱟᱹ ᱜᱮ ᱯᱮᱦᱞᱤ ᱵᱟᱨᱤᱧ ᱟᱸᱡᱚᱢ ᱠᱮᱜᱼᱟ ᱡᱮ ᱫᱟᱨᱮ ᱨᱮᱱᱟᱜ ᱳᱞ ᱠᱚᱠᱚ ᱡᱚᱢ ᱜᱮᱭᱟ ᱟᱫᱚ ᱞᱟᱦᱟ ᱛᱮᱫᱚ ᱚᱝᱠᱟ ᱞᱮᱠᱟ ᱵᱟᱲᱟᱭ ᱵᱟᱝ
ᱚᱱᱟ ᱵᱩᱴᱟᱹ ᱨᱮ ᱦᱩᱭᱩᱜᱼᱟ ᱵᱩᱴᱟᱹ ᱨᱮ ᱦᱩᱭᱩᱜᱼᱟ ᱟᱫᱚ ᱟᱹᱰᱤ ᱠᱮᱴᱮᱡ ᱜᱮ ᱛᱟᱦᱮᱱᱟ ᱚᱱᱟ ᱫᱚ ᱟᱫᱚ ᱤᱥᱤᱱ ᱞᱮᱠᱷᱟᱡ ᱫᱚ ᱞᱟᱹᱵᱤᱫᱚᱜᱼᱟ ᱠᱟᱨᱚᱱ ᱡᱤᱞ ᱞᱮᱠᱟᱜ ᱜᱮ ᱢᱚᱸᱡᱽ ᱜᱮ ᱟᱹᱭᱠᱟᱹᱜᱼᱟ᱾
ᱚ ᱟᱞᱮᱫ ᱫᱚ ᱚᱱᱮ ᱚᱱᱮ ᱦᱮᱸᱫᱮ ᱯᱟᱴᱠᱟ ᱠᱚ ᱯᱷᱩᱲ ᱯᱟᱴᱠᱟ ᱠᱚ ᱢᱚᱛᱟᱢ ᱩᱫ ᱠᱚ ᱢᱩᱪᱤ ᱩᱫ ᱠᱚ ᱚᱱᱠᱟᱱᱟᱜ ᱚᱱᱟ ᱚᱨ ᱠᱚᱜᱮ ᱡᱚᱢ ᱵᱟᱲᱟ ᱦᱩᱭ ᱠᱟᱱᱟ ᱟᱨ ᱯᱩᱴᱠᱟᱹ ᱠᱚ ᱱᱤᱛᱚᱜ ᱫᱚ ᱟᱞᱮ ᱥᱮᱜ ᱫᱚ ᱚᱝᱠᱟ ᱵᱤᱨ ᱠᱚ ᱢᱮᱱᱟᱜᱼᱟ ᱛᱚ ᱯᱩᱴᱠᱟᱹ ᱠᱚ ᱟᱹᱰᱤ ᱵᱟᱹᱲ ᱛᱤ, ᱠᱚᱠᱚ ᱦᱳᱭᱳᱜ ᱜᱮᱭᱟ ᱟᱹᱠᱷᱨᱤᱧ ᱠᱚᱫᱚ ᱟᱹᱠᱷᱨᱤᱧ ᱧᱚᱜ ᱠᱚᱠᱚ ᱟᱹᱜᱩᱭ ᱜᱮᱭᱟ ᱫᱚᱢᱮ
ᱱᱚᱛᱮ ᱫᱚ ᱚᱝᱠᱟ ᱡᱟᱜᱟ ᱵᱟᱝ ᱠᱟᱱᱟ ᱥᱮ ᱥᱚᱢᱟᱱ ᱜᱮᱭᱟ ᱱᱚᱰᱮ ᱫᱚ ᱟᱫᱚ ᱚᱱᱟ ᱛᱮ ᱟᱫᱚ ᱚᱱᱮ ᱦᱩᱰᱩᱨ ᱠᱷᱟᱡ ᱜᱮ ᱟᱫᱚ ᱟᱞᱮ ᱥᱮᱜ ᱦᱚᱸ ᱠᱮᱱᱮᱞ ᱫᱚ ᱥᱩᱨ ᱜᱮᱭᱟ ᱚᱱᱮ ᱠᱮᱱᱮᱞ ᱟᱲᱮ ᱟᱲᱮ ᱛᱮᱜᱮ ᱦᱩᱰᱩᱨ ᱫᱟᱜ ᱞᱮᱠᱷᱟᱡ ᱟᱫᱚ ᱦᱩᱭᱩᱜᱚᱜ ᱜᱮᱭᱟ ᱚᱝᱠᱟ ᱚᱝᱠᱟ ᱟᱲᱮ ᱟᱲᱮ ᱛᱮ
ᱚᱻ ᱟᱞᱮ ᱦᱚᱸ ᱥᱟᱦᱟᱱ ᱥᱟᱠᱟᱢ ᱠᱚᱦᱚᱸ ᱢᱚᱡᱽ ᱜᱮ ᱵᱟᱝ ᱚᱵᱷᱟᱵᱽ ᱜᱮᱭᱟ᱾ ᱥᱳᱨ ᱨᱮ ᱜᱮ ᱵᱤᱨ ᱠᱚ ᱢᱮᱱᱟᱜᱼᱟ, ᱛᱚ ᱯᱤᱴᱷᱟᱹ ᱡᱚᱢ ᱞᱟᱹᱜᱤᱜ ᱪᱟᱥ ᱥᱟᱨᱡᱚᱢ ᱥᱟᱠᱟᱢ ᱚᱱᱟ ᱠᱚᱦᱚᱸ ᱚᱸᱰᱮ ᱠᱷᱚᱱ ᱜᱮᱜ ᱟᱹᱜᱩᱭ ᱵᱟᱲᱟ ᱦᱳᱭᱳᱜ ᱜᱮᱭᱟ ᱵᱤᱨ ᱠᱷᱚᱱ ᱜᱮ᱾
ᱟᱞᱮ ᱱᱚᱛᱮ ᱢᱟ ᱥᱟᱨᱡᱚᱢ ᱥᱟᱠᱟᱢ ᱜᱮ ᱵᱟᱹᱱᱩᱜ ᱠᱷᱟᱱ
ᱚ ᱛᱟᱦᱞᱮ ᱥᱟᱨᱡᱚᱢ ᱥᱟᱠᱟᱢ ᱯᱤᱴᱷᱟᱹ ᱠᱚᱫᱚ ᱡᱚᱢ ᱵᱟᱲᱟ ᱠᱟᱜᱼᱟ ᱥᱮ ᱵᱟᱝ
ᱵᱟᱹᱧ ᱡᱚᱢ ᱵᱟᱲᱟ ᱟᱠᱟᱫᱼᱟ ᱤᱧ ᱫᱚ ᱢᱟᱱᱮ ᱚᱱᱟ ᱡᱚᱸᱰᱨᱟ ᱨᱮᱭᱟᱜ ᱡᱚᱸᱰᱨᱟ ᱦᱚᱞᱚᱝ ᱨᱮᱭᱟᱜ ᱟᱫᱚ ᱚᱱᱟ ᱠᱟᱭᱨᱟ ᱥᱟᱠᱟᱢ ᱨᱮᱞᱮ ᱤᱭᱟᱹ ᱵᱟᱲᱟᱭᱟ ᱟᱞᱮ ᱫᱚ
ᱚ ᱠᱟᱭᱨᱟ ᱥᱟᱠᱟᱢ ᱨᱮ ᱚᱱᱟ ᱨᱮ ᱠᱟᱭᱨᱟ ᱥᱟᱠᱟᱢ ᱨᱮ ᱡᱩᱛᱚᱜ ᱜᱮᱭᱟ
ᱦᱮᱸ ᱡᱩᱛᱚᱜ ᱜᱮᱭᱟ ᱡᱚᱱᱰᱨᱟ ᱦᱚᱞᱚᱝ ᱨᱮ ᱠᱟᱭᱨᱟ ᱥᱟᱠᱟᱢ ᱨᱮ ᱛᱚᱜ ᱜᱮᱭᱟ᱾
ᱚ ᱟᱞᱮ ᱫᱚ ᱱᱚᱛᱮ ᱦᱩᱲᱩ ᱦᱚᱞᱚᱝ ᱨᱮᱭᱟᱜ ᱵᱮᱥ ᱡᱮᱞ ᱟᱛᱮᱫ ᱩᱻ ᱟᱹᱰᱤ ᱢᱚᱡᱽ ᱡᱚᱢ ᱵᱟᱲᱟ ᱦᱚᱞᱟ ᱢᱟᱫᱷᱮ ᱡᱟᱦᱟᱸ ᱪᱟᱞᱟᱣ ᱦᱳᱭ ᱞᱮᱱᱟ ᱵᱩᱨᱩ ᱵᱚᱸᱜᱟ ᱧᱮᱞ ᱚᱸᱰᱮ ᱦᱚᱸ ᱚᱸᱰᱮ ᱦᱚᱸ ᱟᱠᱷᱨᱤᱧ ᱞᱮᱜ ᱛᱮᱠᱚ ᱥᱴᱚᱞ ᱠᱚ ᱵᱚᱥᱟᱣ ᱞᱮᱜ ᱛᱟᱦᱮᱫ ᱯᱟᱛᱲᱟ ᱯᱤᱴᱷᱟᱹ ᱨᱮᱱᱟᱜ
ᱦᱮᱸ ᱦᱮᱸ᱾
ᱦᱮᱸ ᱪᱚᱞᱞᱤᱥ ᱴᱟᱠᱟ ᱥᱩᱢᱩᱝ ᱠᱚ ᱟᱹᱷᱨᱤᱧᱮᱫ ᱛᱟᱦᱮᱸᱫ ᱢᱤᱫᱴᱟᱝ ᱢᱤᱫᱴᱟᱝ ᱯᱟᱛᱲᱟ ᱯᱤᱴᱷᱟᱹ ᱟᱫᱚ ᱚᱸᱰᱮ ᱦᱚᱸ ᱦᱟᱛᱟᱣᱟ ᱠᱤᱨᱤᱧ ᱠᱟᱛᱮᱜ ᱡᱚᱢ ᱦᱩᱭᱮᱱᱟ
ᱱᱚᱛᱮ ᱢᱟ ᱚᱱᱠᱟ ᱜᱮ ᱪᱚ ᱵᱟᱠᱚ ᱟᱠᱷᱨᱤᱧ ᱵᱟᱲᱟᱭᱟ ᱱᱚᱱᱛᱮ ᱫᱚ
ᱦᱮᱸ ᱚᱱᱠᱟ ᱡᱟᱦᱟᱸᱱᱟᱜ ᱚᱱᱠᱟ ᱯᱚᱨᱚᱵᱽ ᱠᱚᱨᱮ ᱦᱚᱸ ᱯᱟᱛᱟ ᱠᱚᱨᱮ ᱦᱚᱸ ᱵᱟᱝᱠᱚ ᱟᱠᱷᱨᱤᱧ ᱜᱮᱭᱟ
ᱦᱮᱸ
ᱚᱱᱠᱟᱱᱟᱜ ᱯᱚᱨᱚᱵᱽ ᱠᱚᱫᱚ ᱡᱚᱠᱷᱚᱱ ᱦᱩᱭᱩᱜ ᱜᱮᱭᱟ ᱟᱵᱚ ᱡᱮᱢᱚᱱ ᱱᱚᱛᱮ ᱮ ᱤᱭᱩ ᱜᱮ ᱯᱟᱴᱟᱵᱤᱱᱫᱟᱹ ᱚᱱᱟ ᱨᱮ ᱦᱮᱡ ᱵᱟᱲᱟ ᱟᱠᱟᱱᱟ ᱥᱮ ᱯᱮ ᱵᱟᱝ
ᱵᱟᱝ ᱦᱩᱭ ᱵᱟᱲᱟᱣ ᱟᱠᱟᱱᱟ
ᱟᱸᱡᱚᱢ ᱫᱚ ᱦᱩᱭ ᱠᱟᱱᱟ ᱥᱮ
ᱦᱮᱸ ᱟᱸᱡᱚᱢ ᱫᱚᱧ ᱟᱸᱡᱚᱢ ᱟᱠᱟᱫᱟ ᱟᱫᱚ ᱪᱟᱞᱟᱣ ᱜᱮ ᱵᱟᱝ ᱦᱩᱭ ᱵᱟᱲᱟᱣ ᱠᱟᱱᱟ
ᱦᱮᱸ ᱚᱱᱟ ᱯᱟᱛᱟ ᱵᱤᱸᱰᱟᱹ ᱦᱚᱸ ᱚᱱᱟ ᱦᱚᱸ ᱥᱩᱨ ᱜᱮᱭᱟ ᱛᱚ ᱚᱸᱰᱮ ᱦᱚᱸ ᱟᱹᱰᱤ ᱥᱟᱹᱜᱤᱧ ᱥᱟᱹᱜᱤᱧ ᱠᱷᱚᱱᱟᱜ ᱚᱱᱠᱟ ᱦᱤᱡᱩᱜ ᱜᱮᱭᱟ ᱠᱚ ᱱᱚᱰᱮ ᱯᱟᱛᱟ ᱨᱮ ᱚᱸᱰᱮ ᱦᱚᱸ ᱟᱹᱰᱤ ᱜᱟᱱ ᱟᱵᱚ ᱞᱟᱠᱪᱟᱨ ᱨᱮᱱᱟᱜ ᱫᱩᱨᱤᱵᱽ ᱡᱤᱱᱤᱥ ᱠᱚ ᱧᱟᱢᱚᱜ ᱜᱮᱭᱟ ᱦᱤᱡᱩᱜ ᱯᱮ ᱧᱮᱞ ᱤᱫᱤ ᱯᱮ ᱧᱮᱞ ᱦᱚᱸ ᱫᱚᱨᱠᱟᱨ ᱠᱟᱱᱟ
ᱦᱮᱸ ᱧᱮᱞ ᱢᱟ ᱫᱚᱨᱠᱟᱨ ᱠᱟᱱ ᱜᱮᱭᱟ ᱟᱫᱚ ᱚᱱᱠᱟᱱ ᱜᱷᱟᱲᱤ ᱜᱮ ᱟᱞᱮᱭᱟᱜ ᱠᱟᱹᱢᱤ ᱜᱮ ᱚᱱᱠᱟ ᱜᱮ ᱛᱟᱦᱮᱸᱱ ᱠᱟᱱᱟ ᱪᱟᱞᱟᱣ ᱫᱟᱲᱮᱭᱟᱜ ᱠᱟᱱᱟ
ᱦᱚ
ᱟᱫᱚ ᱢᱤᱫ ᱫᱤᱱ ᱫᱚ ᱦᱟᱸᱜ ᱞᱮ ᱫᱟᱲᱟ ᱛᱤᱭᱳᱜᱟ ᱦᱟᱸᱜ ᱟᱯᱮ ᱥᱮᱫ ᱠᱚᱨᱮ
ᱦᱮᱸ ᱚᱵᱚᱥᱥᱚ ᱠᱟᱹᱢᱤ ᱫᱚ ᱟᱵᱚ ᱫᱚ ᱫᱤᱱᱟᱹᱢ ᱫᱤᱱ ᱜᱮ ᱛᱟᱦᱮᱸᱱ ᱛᱟᱵᱚᱱᱟ ᱠᱟᱹᱢᱤ ᱠᱟᱛᱮᱫ ᱜᱮ ᱠᱟᱹᱢᱤ ᱢᱟ ᱚᱱᱟ ᱫᱚ ᱛᱟᱦᱮᱸᱱ ᱜᱮᱭᱟ ᱚᱱᱟ ᱢᱚᱫᱽᱫᱷᱮ ᱜᱮ ᱥᱚᱢᱚᱭ ᱠᱚ ᱩᱰᱩᱠ ᱠᱟᱛᱮᱫ ᱧᱮᱞ ᱟᱹᱜᱩ ᱦᱚᱸ ᱫᱚᱨᱠᱟᱨ ᱠᱟᱱᱟ
ᱦᱮᱸ
ᱦᱩᱸ ᱯᱟᱛᱟᱵᱤᱱᱫᱟᱹ ᱚᱱᱟ ᱦᱚᱸ ᱢᱟ ᱥᱩᱨᱩᱜ ᱠᱟᱱ ᱦᱤᱡᱩᱜ ᱠᱟᱱ ᱛᱷᱚᱲᱟ ᱫᱤᱱ ᱯᱚᱨᱮ ᱜᱮ
ᱦᱮᱸ
ᱦᱩᱸ
ᱟᱞᱮ ᱱᱚᱛᱮ ᱫᱚ ᱟᱨᱦᱚᱸ ᱫᱟᱜ ᱮ ᱥᱩᱨᱩᱣᱟᱜ ᱞᱮᱭᱟ ᱢᱤᱫ ᱜᱷᱟᱹᱲᱤᱡ ᱞᱟᱹᱜᱤᱫ ᱛᱷᱤᱨᱟᱜ ᱠᱟᱱᱟ ᱟᱨᱦᱚᱸ ᱫᱟᱜ ᱮ ᱫᱷᱩᱨᱟᱹᱜ ᱠᱟᱱᱟ
ᱦᱚᱸ ᱚᱱᱠᱟᱜᱮ ᱱᱚᱛᱮ ᱦᱚᱸ ᱱᱤᱛᱚᱜ ᱫᱚ ᱨᱤᱢᱤᱞ ᱨᱤᱢᱤᱞ ᱟᱠᱟᱫ ᱟᱭ ᱱᱤᱛᱳᱜ ᱢᱤᱫᱴᱷᱚᱯ ᱵᱟᱨᱴᱷᱚᱯ ᱡᱚᱨᱚᱜ ᱠᱟᱱ ᱛᱟᱦᱮᱸᱱ ᱱᱤᱛᱚᱜ ᱫᱚ ᱟᱥᱩᱨ ᱠᱟᱜ ᱟᱭ ᱱᱟᱦᱟᱜ ᱵᱟᱝ ᱡᱚᱨᱚᱜ ᱠᱟᱱᱟ ᱦᱮᱸ
ᱟᱞᱮ ᱥᱮᱫ ᱫᱚ ᱫᱟᱜ ᱠᱟᱱᱟ ᱟᱹᱰᱤ ᱠᱷᱚᱡᱟᱜ ᱜᱮ ᱧᱩᱛ ᱪᱟᱵᱟᱣᱠᱟᱜ ᱟᱭ ᱜᱚᱴᱟ
ᱚ ᱛᱟᱦᱚᱞᱮ ᱡᱟᱹᱥᱛᱤ ᱜᱮ ᱨᱤᱢᱤᱞ ᱫᱚ ᱨᱟᱠᱟᱵ ᱠᱟᱜ-ᱟᱭ
ᱦᱮᱸ ᱟᱹᱰᱤ ᱠᱟᱡᱟᱠ ᱜᱮ ᱱᱤᱛᱚᱜ ᱫᱚ ᱨᱤᱢᱤᱞᱮ ᱨᱟᱠᱟᱵ ᱡᱟᱹᱥᱛᱤ ᱠᱮᱫᱟ ᱚᱱᱟᱛᱮ ᱛᱷᱚᱲᱟ ᱜᱟᱱ ᱛᱟᱦᱮᱸ ᱠᱟᱱ ᱴᱤᱯᱤ ᱴᱤᱯᱤ ᱧᱩᱨᱩᱜ ᱠᱟᱱ ᱛᱟᱦᱮᱸᱱᱟ ᱱᱤᱛᱚᱜ ᱫᱚ ᱟᱹᱰᱤ ᱡᱟᱹᱥᱛᱤ ᱜᱮ ᱧᱩᱨᱩᱜ ᱠᱟᱱᱟ